ᱡᱚᱦᱟᱨ ᱜᱮ ᱡᱚᱦᱟᱨ ᱜᱮ
ᱦᱳᱭ ᱦᱳᱭ ᱮ ᱟᱹᱵᱤᱱᱟᱜ ᱛᱚᱵᱮ ᱡᱷᱚᱛᱚ ᱟᱸᱡᱚᱢ ᱧᱟᱢᱚᱜ ᱠᱟᱱᱟ ᱛᱚ
ᱦᱮᱸ ᱟᱸᱡᱚᱢ ᱧᱟᱢᱚᱜ ᱠᱟᱱᱟ ᱴᱷᱤᱠ ᱜᱮᱭᱟ ᱠᱤᱱᱛᱩ ᱢᱤᱫᱴᱤᱡ ᱥᱚᱢᱚᱥᱥᱟ ᱫᱚ ᱪᱮᱫ ᱵᱟᱝ ᱟ ᱢᱤᱫᱴᱤᱡ ᱚᱥᱩᱵᱤᱫᱷᱟ ᱫᱚ ᱱᱚᱜᱼᱚᱭ ᱡᱮ ᱢᱟᱲᱟᱝ ᱛᱮ ᱨᱚᱯᱚᱲ ᱵᱟᱲᱟ ᱦᱩᱭ ᱞᱮᱱᱟ ᱚᱱᱟ ᱢᱟ ᱤᱭᱟᱹ ᱫᱟᱠᱟᱭᱮᱫᱟ ᱢᱟᱱᱮ ᱥᱟᱥᱟᱝ ᱜᱮ ᱦᱮᱡ ᱟᱠᱟᱱᱟ ᱥᱟᱥᱟᱝ ᱜᱮ ᱧᱮᱞᱚᱜ ᱠᱟᱱᱟ
ᱚ ᱦᱮᱸ, ᱚᱱᱟ ᱠᱚᱫᱚ ᱤᱧ ᱫᱚ ᱥᱚᱢᱚᱥᱥᱟ ᱫᱚ ᱵᱟᱝ ᱠᱟᱱᱟ
ᱦᱮᱸ ᱫᱮᱠᱷᱟ ᱫᱩᱥᱨᱟᱟᱹ ᱛᱮ ᱟᱵᱟᱨ ᱚᱱᱟ ᱡᱟᱦᱟᱸ ᱦᱩᱭ ᱞᱮᱱᱟ ᱚᱱᱟ ᱵᱟᱨᱭᱟ ᱥᱮ ᱯᱮᱭᱟ ᱦᱩᱭ ᱞᱮᱱᱟ ᱚᱱᱟᱴᱟᱜ ᱟᱵ ᱢᱟᱱᱮ ᱚᱱᱟ ᱠᱷᱚᱱ ᱵᱟᱫ ᱠᱟᱛᱮ ᱡᱚᱠᱷᱚᱱ ᱠᱤᱪᱷᱩ ᱠᱷᱚᱱ ᱢᱟᱲᱟᱝ ᱨᱮ ᱵᱟᱨ ᱯᱮ ᱫᱷᱟ ᱠᱚᱨᱟᱣ ᱦᱩᱭᱱᱟ ᱱᱚᱣᱟᱴᱟᱜ ᱡᱤᱱᱤᱥ ᱛᱚᱠᱷᱚᱱ ᱚᱱᱟ ᱵᱟᱨᱭᱟ ᱜᱮ ᱦᱤᱡᱩᱜ ᱠᱟᱱᱟ ᱢᱟᱲᱟᱝ ᱨᱮᱱᱟᱜ ᱠᱚᱨᱟᱣ ᱨᱮᱱᱟᱜ ᱡᱤᱱᱤᱥ ᱫᱚ ᱢᱟᱱᱮ ᱚᱴᱟᱝᱚᱜ ᱠᱟᱱᱟ ᱢᱟᱱᱮ ᱠᱮᱱᱥᱮᱞᱚᱜ ᱠᱟᱱᱟ ᱢᱚᱱᱮ ᱦᱚᱭ
ᱵᱟᱝᱟ ᱠᱮᱱᱥᱮᱞ ᱫᱚ ᱵᱟᱝᱟ ᱚᱱᱟ ᱫᱚ ᱠᱟᱹᱴᱤᱡ ᱚᱴᱟ ᱵᱟᱲᱟᱭ ᱵᱤᱱ ᱛᱮᱦᱮᱧ ᱠᱟᱹᱴᱤᱡ ᱮᱯᱴᱟ ᱥᱞᱳ ᱜᱮᱭᱟ ᱥᱮ ᱟᱫᱚ ᱠᱟᱹᱴᱤᱡ ᱟᱹᱰᱤᱜᱟᱱ ᱡᱤᱱᱤᱥ ᱯᱚᱨᱮ ᱯᱚᱨᱮᱛᱮ ᱧᱮᱞᱚᱜ ᱠᱟᱱᱟ ᱟᱨ ᱪᱮᱫ ᱠᱟᱹ ᱥᱚᱢᱚᱭ ᱞᱟᱜᱟᱜ ᱠᱟᱱᱟ ᱚᱱᱟ ᱠᱷᱟᱹᱛᱤᱨ ᱦᱩᱭ ᱫᱟᱲᱮᱭᱟᱜᱼᱟ ᱠᱚᱞ ᱡᱩᱫᱤ ᱠᱚᱢᱯᱞᱤᱴ ᱠᱷᱟᱱ ᱚᱱᱟ ᱫᱚ ᱴᱷᱤᱠ ᱥᱮ ᱩᱛᱟᱹᱨᱚᱜᱼᱟ
ᱛᱟᱦᱚᱞᱮ ᱡᱚ ᱡᱩᱫᱤ ᱨᱤᱯᱷᱨᱮᱥ ᱟᱹᱞᱤᱧ ᱛᱟᱦᱚᱞᱮ ᱜᱮᱚᱱ ᱠᱳᱱᱳ ᱯᱨᱚᱵᱞᱮᱢ ᱦᱩᱭᱩᱜᱼᱟ
ᱦᱮᱸ
ᱨᱤᱯᱞᱤᱥ ᱞᱮᱠᱷᱟᱱ
ᱦᱳᱭ ᱨᱤᱯᱞᱮ ᱨᱤᱯᱞᱮᱥ ᱞᱮᱱᱠᱷᱟᱱ ᱱᱟᱝ ᱚᱱᱟ ᱦᱮᱸ ᱢᱟᱱᱮ ᱡᱚᱛᱚ ᱴᱟᱥᱠ‌ᱯᱩᱨᱟ. ᱨᱤᱯᱷᱨᱮᱥ ᱩᱛᱟ. ᱨᱚᱜ
ᱢᱟᱱᱮ ᱨᱤᱯᱞᱮᱥ ᱞᱮᱱᱠᱷᱟᱱ ᱡᱟᱦᱟᱸ ᱴᱟᱥ ᱠᱚᱨᱟᱣ ᱦᱩᱭᱩᱜ ᱠᱟᱱᱟ ᱚᱱᱟ ᱴᱟᱜ ᱫᱚ ᱨᱤᱯᱞᱮᱥ ᱛᱮ ᱚᱴᱟᱝ ᱚᱜᱼᱟ
ᱵᱟᱝᱼᱟ ᱵᱟᱝᱼᱟ ᱚᱱᱟᱴᱟᱜ ᱵᱷᱟᱜᱮ ᱧᱚᱜ ᱧᱮᱞᱚᱜᱼᱟ ᱟᱨ ᱪᱮᱫ
ᱦᱳᱭ ᱮᱱᱛᱮ ᱯᱟᱞᱮᱫ ᱡᱩᱫᱤ ᱵᱟᱝᱠᱷᱟᱱ ᱨᱤᱯᱷᱨᱮᱥ ᱡᱟᱦᱟᱸ ᱴᱟ ᱛᱟᱦᱮ ᱚᱱᱟᱯᱟᱞ ᱚᱴᱟᱝᱢᱚᱜ ᱦᱚᱸ ᱯᱟᱞᱮᱫ
ᱵᱟᱝᱟ ᱵᱟᱝᱟ ᱠᱚ ᱤᱡᱟᱹ ᱫᱚ ᱵᱟᱝ ᱚᱴᱟᱝᱼᱟ ᱟᱨ ᱡᱩᱫᱤ ᱚᱴᱟᱝ ᱦᱚᱸ ᱚᱴᱟᱝᱼᱚᱜ ᱠᱷᱟᱱ ᱮᱵᱚᱝ ᱚᱱᱟ ᱠᱚᱱᱯᱷᱟᱨᱮᱱᱥ ᱰᱮᱥᱵᱳᱨᱰ ᱢᱮᱱᱟᱜ ᱟᱥᱮ ᱚᱸᱰᱮ ᱫᱚ ᱡᱷᱚᱛᱚ ᱛᱟᱦᱮᱱᱟ ᱛᱤᱱᱟᱹᱜ ᱨᱤᱥᱤᱵ ᱠᱟᱱ ᱛᱤᱱᱟᱹᱜ ᱠᱚᱞ ᱠᱟᱜ ᱟ ᱡᱷᱚᱛᱚ
ᱚ ᱟᱪᱪᱷᱟ ᱟᱪᱪᱷᱟ
ᱟᱫᱚ ᱞᱟᱹᱭᱟᱹᱧ ᱡᱮ ᱛᱚᱵᱮ ᱫᱤᱱ ᱠᱟᱞ ᱠᱚ ᱤᱫᱤᱭᱟᱛᱮᱫ ᱞᱟᱹᱭ ᱵᱤᱱ
ᱪᱮᱫ ᱠᱚ ᱤᱫᱤᱭ ᱪᱮᱫ ᱠᱚ ᱤᱫᱤᱭᱟᱛᱮ
ᱮᱢᱱᱤ ᱪᱮᱫ ᱠᱚᱵᱤᱱ ᱪᱤᱠᱟᱹ ᱵᱟᱲᱟᱭᱟ ᱱᱮᱛᱟᱨ ᱫᱚ ᱠᱚᱞᱮᱡᱽ ᱠᱚ ᱪᱮᱫ ᱞᱮᱠᱟ ᱪᱟᱞᱟᱣ ᱵᱟᱲᱟᱜ ᱠᱟᱱᱟ
ᱦᱮᱸ ᱠᱚᱞᱮᱡᱽ ᱠᱚ ᱵᱩᱜᱤ ᱜᱮ ᱪᱟᱞᱟᱜ ᱠᱟᱱᱟ ᱠᱤᱪᱷᱩ ᱫᱤᱱ ᱦᱩᱭᱩᱜ ᱠᱟᱱᱟ ᱠᱚᱞᱮᱡᱽ ᱢᱟ ᱵᱚᱱᱫᱚ ᱟᱠᱟᱱᱟ ᱜᱤᱫᱽᱨᱟᱹ ᱠᱚᱣᱟᱜ ᱯᱚᱨᱤᱠᱠᱷᱟ ᱦᱩᱭᱮᱱ ᱛᱟᱠᱚᱣᱟ
ᱥᱤᱠᱥ ᱥᱮ ᱮᱢᱟᱜ ᱠᱚ ᱯᱚᱨᱤᱠᱠᱷᱟ ᱦᱩᱭᱮᱱ ᱛᱟᱠᱚᱣᱟ ᱛᱚ ᱚᱱᱟᱛᱮᱜᱮ ᱵᱚᱱᱫᱚ ᱠᱟᱱ ᱛᱟᱠᱚᱣᱟ ᱩᱱᱠᱩᱣᱟᱜ ᱱᱤᱛᱚᱜ ᱯᱮᱠᱴᱤᱠᱮᱞ ᱯᱚᱨᱤᱠᱠᱷᱟ ᱦᱩᱭᱩᱜ ᱠᱟᱱ ᱛᱟᱠᱚᱣᱟ ᱟᱨᱟᱢᱵᱷᱚ ᱠᱟᱱ ᱛᱟᱣᱟ ᱯᱚᱨᱤᱠᱠᱷᱟ ᱪᱟᱵᱟ ᱠᱟ ᱠᱟᱛᱮᱜ
ᱟᱨ ᱟᱵᱚ ᱟᱵᱚᱭᱤᱡ ᱡᱮ ᱡᱟᱦᱟᱸᱭ ᱜᱚᱝᱠᱮ ᱛᱟᱦᱮᱸ ᱞᱮᱱᱟ ᱩᱱᱤ ᱫᱚ ᱵᱷᱟᱜᱤ ᱢᱮᱱᱟᱭ ᱜᱮ
ᱦᱩᱸ ᱵᱷᱟᱹᱜᱤᱮ ᱢᱟᱱᱮ ᱱᱤᱭᱟᱹ ᱩᱱᱤᱭᱟᱜ ᱫᱮᱷᱟ ᱯᱟᱨᱛᱟ ᱵᱟᱹᱱᱩᱜᱼᱟ ᱡᱚᱠᱷᱚᱱ ᱠᱞᱟᱥ ᱠᱚ ᱛᱟᱦᱮ ᱞᱮᱱᱟ ᱵᱟᱭ ᱠᱚᱨᱟᱣᱟ ᱞᱮ ᱛᱟᱦᱮᱸᱼᱟ ᱠᱤᱪᱷᱩ ᱫᱤᱱ ᱦᱩᱸ ᱛᱟᱦᱮᱸ ᱞᱮᱱᱟᱭ ᱟᱫ ᱞᱮᱠᱟ ᱟᱫ ᱞᱮᱠᱟ ᱧᱮᱞ ᱦᱚᱸ ᱵᱟᱞᱮ ᱧᱮᱧᱟᱢᱮ ᱠᱟᱱ ᱛᱟᱦᱮᱸᱼᱟ ᱢᱤᱫ ᱦᱚᱲᱚᱲ ᱜᱮ ᱥᱮᱨ ᱛᱟᱦᱮᱱ ᱛᱟᱦᱮᱸ ᱟᱭ ᱡᱮ ᱮᱥᱠᱮ ᱥᱮᱨ ᱩᱱᱤ ᱛᱟᱦᱮ ᱛᱟᱦᱮᱸᱜ ᱩᱱᱤ ᱜᱚᱢᱠᱮ ᱜᱮ ᱩᱱᱤ ᱠᱮᱞᱟᱥ ᱦᱟᱛᱟᱣ ᱵᱟᱲᱟᱭ ᱛᱟᱦᱮᱸᱜ ᱵᱮᱥᱤᱨ ᱵᱷᱟᱜᱽ ᱛᱟᱯᱚᱨᱮ ᱮᱥ ᱡᱤ ᱜᱚᱝᱠᱮ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱹᱞᱤᱧ ᱦᱚᱸ ᱛᱟᱦᱞᱮ ᱱᱚᱰᱮ ᱨᱮᱱ ᱜᱚᱝᱠᱮ ᱢᱮᱱᱟᱜ ᱠᱚᱣᱟ ᱩᱰᱤ ᱜᱟᱱ ᱦᱮᱸ
ᱦᱮᱸ
ᱠᱤᱱᱛᱩ ᱱᱮᱛᱟᱨ ᱦᱚᱸ ᱟᱞᱮ ᱡᱟᱦᱟᱸᱭ ᱟᱞᱮ ᱤᱭᱟᱹ ᱨᱤᱱ ᱦᱮᱸ ᱟᱞᱮ ᱠᱷᱩᱵᱽ ᱯᱟᱲᱦᱟᱣ ᱞᱮᱭᱟ ᱟᱨ ᱪᱮᱫ ᱩᱱᱠᱩ ᱜᱚᱝᱠᱮ ᱠᱚᱫᱚ ᱟᱞᱮ ᱱᱤᱛ ᱦᱚᱸ ᱢᱮᱫᱦᱟ ᱟᱹᱨᱤ ᱞᱮ ᱧᱮᱞ ᱛᱟᱠᱚᱣᱟ
ᱚ ᱦᱳ
ᱢᱟᱱᱮ ᱱᱤᱛᱚᱜ ᱫᱚ ᱮᱴᱟᱜ ᱤᱭᱟᱹ ᱯᱟᱲᱦᱟᱹᱭ ᱠᱚᱜᱮ ᱯᱟᱹᱲᱦᱟᱹᱜ ᱠᱟᱱᱟᱞᱮ ᱛᱚ
ᱦᱩᱸ ᱦᱩᱸ
ᱟᱫᱚ ᱱᱤᱛᱚᱜ ᱦᱚᱸ ᱟᱥᱚᱞ ᱯᱩᱲᱟᱹ ᱴᱟᱜ ᱫᱚ ᱟᱹᱣᱨᱤ ᱟᱨᱟᱢᱵᱚᱜ ᱛᱟᱞᱮᱭᱟ
ᱦᱚ ᱟᱪᱪᱷᱟ
ᱚᱱᱟ ᱠᱷᱟᱹᱛᱤᱨᱤ ᱱᱤᱛ ᱦᱚᱸ ᱟᱞᱮ ᱫᱚ ᱟᱞᱮ ᱨᱮᱱ ᱜᱚᱝᱠᱮ ᱠᱚᱫᱚ ᱡᱟᱦᱟᱸᱭ ᱟᱞᱮᱨᱮᱱ ᱯᱟᱹᱲᱦᱟᱹ ᱢᱟᱱᱮ ᱡᱟᱦᱟᱸ ᱤᱫᱤᱛᱮᱜ ᱞᱮ ᱯᱟᱲᱦᱟᱜ ᱠᱟᱱᱟ ᱟᱨ ᱤᱧ ᱜᱚᱢᱠᱮ ᱛᱚ ᱱᱤᱛᱤᱛᱣᱟ ᱦᱟᱱᱮ ᱫᱟ ᱥᱟᱠᱟ
ᱦᱩᱸ ᱟᱪᱪᱷᱟ ᱟᱪᱪᱷᱟ᱾
ᱱᱚᱰᱮ ᱵᱷᱟᱜᱤ ᱫᱚ ᱵᱷᱟᱜᱤ ᱜᱮᱭᱟ ᱵᱟᱲᱟᱭᱟᱢ ᱛᱚ᱾ ᱤᱧ ᱡᱚᱠᱷᱚᱱ ᱯᱩᱭᱞᱩᱧ ᱦᱮᱡ ᱞᱮᱱᱟ ᱦᱮᱸ ᱱᱤᱭᱟᱹ ᱤᱭᱟᱹ ᱨᱮ ᱯᱩᱭᱞᱩ ᱫᱚ ᱚᱱᱟ ᱡᱟᱫᱚᱵᱽᱯᱩᱨᱤᱧ ᱧᱟᱢ ᱞᱮᱭᱟ ᱟᱲᱟᱜ ᱠᱤᱭᱟᱹᱧ ᱦᱮᱸ ᱟᱫᱚ ᱠᱟᱹᱴᱤᱡ ᱠᱷᱟᱨᱟᱯ ᱫᱚ ᱠᱷᱟᱨᱟᱯ ᱵᱩᱡᱷᱟᱹᱜ ᱠᱟᱱ ᱛᱟᱦᱮᱸᱫᱱᱟ ᱡᱚᱠᱷᱚᱱ ᱟᱬᱜᱚᱭᱱᱟᱹᱧ ᱥᱮ ᱢᱤᱫᱴᱟᱝ ᱜᱤᱫᱽᱨᱟᱹ ᱞᱟᱹᱭᱟᱹᱧ ᱠᱮᱱᱟᱭ ᱤᱧᱫᱚ ᱱᱚᱰᱮ ᱥᱩᱫᱩ ᱡᱟᱦᱟᱸᱭ ᱯᱟᱹᱴᱷᱩᱣᱟᱹ ᱠᱚ ᱢᱮᱱᱟᱜ ᱠᱚᱣᱟ ᱯᱟᱲᱦᱟᱣ ᱪᱟᱞᱟᱣ ᱠᱟᱱᱟ ᱠᱚ ᱩᱱᱠᱩ ᱩᱱᱠᱩ ᱥᱟᱞᱟᱜ ᱠᱟᱹᱴᱤᱡ ᱡᱮ ᱥᱚᱢᱯᱚᱨᱠᱚ ᱛᱮᱭᱟᱨ ᱠᱷᱟᱹᱛᱤᱨ ᱤᱧ ᱦᱮᱡ ᱠᱟᱱᱟ ᱦᱮᱸ ᱟᱫᱚ ᱟᱹᱰᱤ ᱠᱷᱟᱨᱟᱯ ᱛᱤᱧ ᱵᱩᱡᱷᱟᱹᱣ ᱠᱮᱜ-ᱟ ᱦᱮᱸ ᱡᱮ ᱤᱧ ᱦᱚᱸ ᱧᱟᱢ ᱞᱮᱜ-ᱟᱹᱧ ᱚᱸᱰᱮ ᱠᱤᱱᱛᱩ ᱵᱳᱟᱹᱧ ᱤᱡᱮᱞ ᱞᱮᱱᱟ ᱦᱮᱸ
ᱵᱟᱝ ᱥᱮᱞᱮᱫ ᱞᱮᱱᱟ ᱚᱱᱟ,
ᱥᱚᱢᱯᱚᱨᱠᱚ ᱩᱱᱠᱩ ᱥᱟᱞᱟᱜ ᱤᱧᱦᱚᱸ ᱥᱚᱢᱯᱚᱨᱠᱚᱧ ᱛᱮᱭᱟᱨ ᱠᱮᱭᱟ ᱾ ᱤᱧ ᱢᱟ ᱚᱱᱟ ᱠᱷᱟᱹᱛᱤᱨ ᱜᱤᱧ ᱠᱷᱚᱡᱽ ᱠᱟᱱ ᱛᱟᱸᱦᱮᱫᱤᱧ ᱠᱤᱱᱛᱩ ᱟᱫᱚ ᱟᱬᱜᱚ ᱟᱛᱮᱫ ᱟᱯᱥᱳᱥ ᱠᱮᱜᱭᱟᱹᱧ ᱦᱮᱸ᱾ ᱡᱮ ᱧᱟᱢ ᱞᱮᱭᱟ. ᱧ ᱵᱟᱹᱧ ᱵᱚᱞᱚ ᱞᱮᱱᱟ ᱪᱮᱫᱟᱜ ᱛᱟᱨ ᱾
ᱱᱚᱜ ᱱᱚᱝᱠᱟᱱ ᱵᱮᱯᱟᱨ᱾
ᱟᱫᱚ ᱛᱟᱨᱯᱚᱨᱮ ᱱᱚᱸᱰᱮ ᱦᱮᱡ ᱯᱚᱨᱮ ᱥᱮ ᱡᱚᱠᱷᱚᱱ ᱯᱟᱹᱴᱷᱩᱣᱟᱹ ᱠᱚ ᱟᱨᱟᱢᱵᱷᱚ ᱭᱮᱱᱟ ᱟᱫᱚ ᱵᱷᱟᱜᱮ ᱵᱩᱡᱷᱟᱹᱜ ᱠᱮᱜᱭᱟᱹᱧ ᱵᱟᱲᱟᱭᱟᱢ ᱛᱚ ᱱᱚᱰᱮ ᱩᱰᱤ ᱠᱤᱪᱷᱩ ᱢᱮᱱᱟᱜᱼᱟ ᱾ ᱢᱟᱱᱮ ᱠᱞᱟᱵ ᱠᱚ ᱢᱮᱱᱟᱜᱼᱟ ᱨᱳᱵᱳᱴᱤᱠ ᱥᱳᱥᱟᱭᱴᱤ ᱠᱚ ᱢᱮᱱᱟᱜᱼᱟ᱾ ᱛᱳᱢᱟᱨ ᱟᱨᱚ ᱵᱤᱵᱷᱤᱱᱱᱚ ᱠᱞᱟᱵ ᱠᱚ ᱢᱮᱱᱟᱜᱼᱟ᱾ ᱴᱷᱤᱠ ᱜᱮᱭᱟ ᱤ ᱥᱮᱞ ᱠᱚ ᱢᱮᱱᱟᱜᱼᱟ᱾ ᱢᱟᱱᱮ ᱱᱤᱭᱟᱹ ᱠᱚᱨᱮ ᱡᱚᱭᱮᱱ ᱴᱚᱭᱮᱱ ᱠᱟᱹᱴᱤᱡ ᱤᱱᱟᱹ ᱯᱚᱨᱮ ᱤᱡᱮ ᱵᱟᱲᱟ ᱟᱛᱮᱫ ᱥᱮ ᱟ. ᱰᱤ ᱵᱷᱟᱜᱤ ᱵᱩᱡᱷᱟ. ᱜ-ᱟ ᱾
ᱦᱮᱸ ᱟᱹᱰᱤ ᱨᱟᱹᱥᱠᱟᱹ ᱜᱮᱢ ᱵᱩᱡᱷᱟᱹᱣ ᱠᱮᱫᱟ ᱚᱱᱟ ᱠᱚ ᱚᱱᱟ ᱠᱟᱞᱪᱟᱨ ᱠᱚ ᱧᱮᱞ ᱟᱛᱮ᱾
ᱦᱮᱸ
ᱞᱟᱹᱭ ᱫᱤᱧ ᱚᱱᱟ ᱯᱟᱹᱴᱷᱩᱭᱟᱹ ᱨᱮᱱᱟᱜ ᱠᱟᱞᱪᱟᱨ ᱠᱚ ᱧᱮᱞ ᱟᱛᱮ ᱟᱹᱰᱤ ᱨᱟᱹᱥᱠᱟᱹ ᱜᱮᱢ ᱵᱩᱡᱷᱟᱹᱣ ᱠᱮᱫᱟ ᱾ ᱛᱚᱵᱮ ᱵᱟᱝ ᱪᱟᱞᱟᱣ ᱥᱟᱱᱟ ᱞᱮᱫ ᱢᱮᱭᱟ ᱟᱨ ᱱᱤᱛᱚᱝ,
ᱱᱤᱭᱟᱹ ᱦᱚᱸ ᱤᱭᱟᱹ ᱫᱚ ᱱᱤᱭᱟᱹ ᱤᱭᱟᱹ ᱴᱟᱜ ᱦᱚᱸ ᱠᱷᱟᱨᱟᱯ ᱫᱚ ᱵᱟᱝ ᱠᱷᱟᱨᱟᱯ ᱠᱟᱱᱟ, ᱱᱤᱭᱟᱹ ᱦᱚᱸ ᱵᱷᱟᱜᱤ ᱜᱮ ᱵᱷᱟᱜᱤ ᱠᱟᱱᱟ᱾ ᱟᱨ ᱱᱮᱛᱟᱨ ᱢᱟ ᱡᱟᱫᱚᱵᱽᱯᱩᱨ ᱯᱚᱨᱮ ᱱᱤᱭᱟᱹ ᱜᱮ ᱥᱮᱠᱮᱱᱰ ᱯᱚᱡᱤᱥᱚᱱ ᱨᱮ ᱦᱤᱡᱩᱜᱼᱟ᱾
ᱦᱩᱸ ᱦᱩᱸ ᱦᱩᱸ ᱚᱱᱟ ᱢᱟ ᱠᱟᱛᱷᱟ ᱠᱟᱱ ᱜᱮᱭᱟ᱾
ᱟᱫᱚ ᱵᱷᱟᱜᱤ ᱫᱚ ᱵᱷᱟᱜᱤ ᱜᱮᱭᱟ ᱱᱤᱡᱮᱛᱮ ᱱᱤᱡᱮ ᱛᱮᱜᱮ ᱠᱟᱹᱴᱤᱡ ᱠᱷᱟᱴᱟᱣ ᱦᱩᱭᱩᱜᱼᱟ᱾
ᱦᱩᱸ ᱡᱷᱚᱛᱚᱱᱟᱜ ᱡᱤᱱᱤᱥ ᱨᱮᱜᱮᱛᱚ ᱱᱤᱡᱮ ᱠᱷᱟᱴᱟᱣ ᱦᱩᱭᱩᱜᱼᱟ, ᱱᱤᱡᱮ ᱵᱟᱢ ᱠᱷᱟᱴᱟᱣ ᱞᱮᱠᱷᱟᱱ ᱚᱠᱚᱭ ᱦᱚᱸ ᱵᱟᱭ ᱜᱟᱱᱚᱜᱼᱟ ᱾ ᱵᱟᱲᱟᱭ ᱜᱮ
ᱠᱷᱟᱴᱟᱣ ᱫᱚ ᱠᱷᱟᱴᱟᱣ ᱦᱩᱭᱩᱜ ᱜᱮᱭᱟ ᱾
ᱦᱩᱸ ᱡᱮᱢᱚᱱ ᱟᱞᱮ ᱱᱚᱣᱟ ᱥᱚᱢᱚᱭ ᱱᱤᱭᱟᱹ ᱥᱚᱢᱚᱭ ᱠᱟᱹᱴᱤᱡ ᱠᱷᱩ-ᱠᱷᱩᱵ ᱜᱮ ᱠᱷᱟᱨᱟᱯ ᱦᱩᱭᱱᱟ ᱱᱚᱣᱟ ᱤᱱᱥᱴᱤᱴᱤᱭᱩᱴ ᱨᱮᱱᱟᱜ ᱾ ᱤᱭᱟᱹ ᱯᱟᱲᱦᱟᱣ ᱠᱚ ᱠᱳᱱᱳ ᱴᱷᱤᱠ ᱴᱷᱟᱠ ᱵᱟᱝ ᱦᱩᱭ ᱞᱮᱱᱟ ᱱᱤᱭᱟᱹ ᱫᱷᱟᱣ ᱴᱟᱜ ᱫᱚ ᱾ ᱡᱮᱢᱚᱱ ᱠᱤᱪᱷᱩ ᱫᱤᱱ ᱫᱚ ᱪᱟᱞᱟᱣ ᱵᱟᱲᱟᱭ ᱱᱟᱞᱮ ᱠᱞᱟᱥ ᱞᱮ ᱠᱚᱨᱟᱣ ᱵᱟᱲᱟ ᱠᱮᱫᱟ ᱠᱤᱪᱷᱩ ᱫᱤᱱ ᱾ ᱠᱞᱟᱥ ᱞᱮ ᱠᱚᱨᱟᱣ ᱠᱟᱫᱟ ᱾ ᱛᱟᱨ ᱯᱚᱨᱮ ᱦᱚᱴᱟᱛ ᱟᱵᱟᱨ ᱠᱚᱞᱮᱡᱽ ᱠᱷᱚᱱ ᱠᱚ ᱡᱟᱱᱟᱣ ᱠᱮᱫᱟ ᱡᱮ ᱠᱞᱟᱥ ᱵᱚᱱᱫᱚᱜᱼᱟ ᱾ ᱠᱞᱟᱥ ᱵᱚᱱᱫᱚ ᱭᱮᱱᱟ ᱠᱞᱟᱥ ᱵᱚᱱᱫᱚᱭᱮᱱ ᱠᱷᱟᱱ ᱡᱚᱠᱷᱚᱱ ᱾ ᱤᱭᱟᱹ ᱚᱯᱷᱞᱟᱭᱤᱱ ᱛᱮᱫᱚ ᱵᱚᱱᱫᱚᱭᱮᱱᱟ ᱚᱱᱞᱟᱭᱤᱱ ᱛᱮ ᱠᱞᱟᱥ ᱦᱩᱭᱩᱜᱼᱟ ᱚᱱᱞᱟᱭᱤᱱ ᱛᱮ ᱠᱞᱟᱥ ᱫᱤᱱ ᱠᱚᱨᱟᱣ ᱵᱟᱲᱟ ᱦᱩᱭᱩᱜ ᱠᱟᱱ ᱛᱟᱦᱮᱸᱱᱟ, ᱚᱱᱟ ᱚᱱᱞᱟᱭᱤᱱ ᱛᱮ ᱠᱞᱟᱥ ᱠᱚᱨᱟᱣ ᱠᱚᱨᱟᱣ ᱛᱮ᱾ ᱚᱱᱞᱟᱭᱤᱱ ᱨᱮᱱᱟᱜ ᱠᱞᱟᱥ ᱠᱚᱨᱟᱣ ᱟᱨ ᱚᱯᱷᱞᱟᱭᱤᱱ ᱨᱮᱱᱟᱜ ᱠᱞᱟᱥ ᱠᱚᱨᱟᱣ ᱟᱞᱫᱟ ᱜᱮᱭᱟ ᱟᱨ ᱵᱤᱥᱤ ᱜᱷᱟᱲᱤ ᱠᱞᱟᱥ ᱠᱚ ᱵᱟᱝ ᱦᱩᱭᱩᱜ ᱛᱟᱦᱮᱸᱜ ᱚᱱᱞᱟᱭᱤᱱ ᱛᱮᱫ ᱠᱤᱪᱷᱩ ᱠᱚᱢ ᱠᱚᱢ ᱜᱮ ᱦᱩᱭᱩᱜ ᱛᱟᱦᱮᱸᱜ ᱠᱞᱟᱥ ᱠᱚᱫᱚ ᱾
ᱟᱪᱪᱷᱟ ᱟᱪᱪᱷᱟ
ᱟᱫᱚ ᱠᱚ ᱥᱮᱨ ᱠᱚ ᱢᱟᱪᱮᱫ ᱜᱚᱢᱠᱮ ᱠᱚ ᱠᱚ ᱞᱟᱹᱭ ᱵᱟᱲᱟᱭ ᱜᱮᱭᱟ ᱟᱫᱚ ᱡᱚᱠᱷᱚᱱ ᱚᱯᱷᱞᱟᱭᱤᱱ ᱠᱞᱟᱥ ᱦᱩᱭᱩᱜ-ᱟ ᱛᱚᱠᱷᱚᱱ ᱵᱷᱟᱜᱤ ᱞᱮᱠᱟ ᱠᱟᱹᱴᱤᱡ ᱱᱚᱣᱟ ᱴᱟᱜ ᱡᱤᱱᱤᱥ ᱠᱚ ᱫᱚᱠᱚ ᱡᱮᱢᱚᱱ ᱜᱩᱱᱤᱛ ᱠᱚ ᱢᱮᱱᱟᱜᱼᱟ ᱚᱱᱟ ᱠᱚ ᱡᱤᱱᱤᱥ ᱠᱚᱫᱚ ᱚᱱᱟ ᱠᱚᱨᱮ ᱜᱮ ᱠᱚᱨᱟᱣ ᱜᱟᱱᱚᱜᱼᱟ ᱥᱮ ᱱᱚᱣᱟ᱾ ᱚᱱᱞᱟᱭᱤᱱ ᱛᱮ ᱫᱚ ᱩᱱᱟ. ᱜ ᱪᱚᱨᱚᱠ ᱵᱟᱠᱚ ᱠᱚᱟᱣᱫᱟ ᱞᱟᱹᱭ ᱫᱟᱠᱚ ᱚᱱᱠᱟ ᱛᱚᱠᱷᱚᱱ ᱚᱯᱷᱞᱟᱭᱤᱱ ᱨᱮ ᱠᱚᱨᱟᱣ ᱚᱱᱠᱟ ᱠᱚᱨᱟᱣ ᱵᱟᱲᱟ ᱟᱛᱮᱫ ᱯᱟᱲᱦᱟᱣ ᱵᱟᱲᱟ ᱦᱩᱭᱱᱟ ᱟᱨ ᱱᱚᱜᱼᱚᱭ᱾
ᱤᱧᱦᱚᱸ ᱪᱮᱥᱴᱟᱭᱟᱹᱧ ᱡᱚᱛᱚ ᱤᱧᱟᱹᱜ ᱤᱭᱟᱹ ᱠᱚ ᱢᱮᱱᱟᱜᱼᱟ, ᱠᱳᱢᱛᱤ ᱠᱚ ᱢᱮᱱᱟᱜᱼᱟ᱾ ᱚᱱᱟ ᱠᱚ ᱯᱩᱨᱟᱹᱣ ᱨᱮᱱᱟᱜ ᱪᱷᱩᱴᱟᱹᱣ ᱠᱟᱹᱱᱟᱹᱧ ᱤᱧᱦᱚᱸ ᱾ ᱦᱮᱸ ᱪᱮᱥᱴᱟ ᱫᱚ ᱨᱤᱠᱟᱹ ᱨᱮᱜᱮ ᱨᱤᱠᱟᱹ ᱨᱮᱜᱮ ᱢᱤᱱᱟᱹᱧᱟ ᱤᱧ ᱦᱚᱸ ᱦᱮᱸ᱾
ᱦᱩᱸ ᱦᱩᱸ ᱦᱩᱸ
ᱱᱤᱭᱟᱹ ᱱᱤᱭᱟᱹ ᱡᱮ ᱱᱚᱸᱰᱮ ᱡᱮ ᱨᱚᱯᱚᱲ ᱦᱩᱭᱩᱜ ᱠᱟᱱᱟ ᱥᱮ ᱦᱚᱲ ᱠᱚ ᱥᱟᱞᱟᱜ ᱟᱹᱰᱤᱜᱟᱱ ᱥᱟᱱᱛᱟᱲᱤ ᱤᱭᱟᱹ ᱦᱚᱸ ᱥᱮᱬᱟᱭ ᱦᱩᱭᱩᱜ ᱠᱟᱱᱟ ᱦᱮᱸ
ᱦᱩᱸ ᱠᱟᱛᱷᱟ ᱠᱚ
ᱡᱟᱦᱟᱱ ᱦᱚᱭ ᱮ ᱪᱮᱫ ᱞᱮᱠᱟᱧ ᱞᱟᱹᱭᱮᱜᱼᱟ ᱦᱮᱸ ᱱᱤᱭᱟᱹᱜᱤ ᱨᱤᱠᱟᱹ ᱢᱟᱱᱮ ᱟᱢ ᱵᱟᱲᱟᱭᱟᱢ ᱨᱤᱠᱟᱹ
ᱦᱮᱸ ᱱᱚᱣᱟᱧ ᱵᱟᱰᱟᱭ ᱜᱮᱭᱟ ᱠᱤᱠᱟᱹ ᱢᱟᱱᱮ ᱢᱟᱱᱮ ᱪᱮᱥᱴᱟ
ᱦᱳᱭ ᱱᱤᱭᱟᱹᱴᱟᱜ ᱦᱚᱸᱜᱚᱭ ᱥᱮᱬᱟ ᱠᱮᱜᱤᱭᱟᱹᱟᱹᱧ ᱦᱮᱸ ᱵᱟᱹᱧ ᱵᱟᱲᱟᱭ ᱛᱟᱦᱮᱸᱱᱟ
ᱦᱩᱸ
ᱟᱫᱚ ᱱᱤᱝᱠᱟᱹᱱ ᱟᱨᱚ ᱵᱟᱦᱨᱮ ᱫᱤᱥᱚᱢ ᱟᱢᱠᱤ ᱱᱤᱛᱦᱚᱸ ᱡᱟᱦᱟᱸᱭ ᱟᱥᱟᱢ ᱫᱤᱥᱚᱢ ᱵᱮ ᱡᱷᱟᱲᱠᱷᱚᱱ ᱫᱤᱥᱚᱢ ᱵᱷᱚᱸᱡᱽ ᱫᱤᱥᱚᱢ ᱨᱮᱱ ᱦᱚᱲ ᱠᱚ ᱥᱟᱞᱟᱜ ᱨᱚᱯᱚᱲ ᱠᱟᱱᱟᱢ
ᱦᱮᱸ ᱤᱧ ᱨᱚᱯᱚᱲ ᱞᱮᱱᱟ ᱠᱤᱪᱷᱩ ᱠᱷᱚᱱ ᱢᱟᱲᱟᱝ ᱨᱮ ᱵᱷᱚᱸᱡᱽ ᱫᱤᱥᱚᱢ ᱥᱟᱶᱛᱤᱧ ᱨᱚᱲᱮᱫ ᱛᱟᱸᱦᱮᱱᱟ ᱠᱤᱱᱛᱩ ᱦᱚᱴᱟᱛ ᱩᱱᱤᱭ ᱯᱷᱳᱱ ᱠᱟᱹᱴᱤ ᱠᱮᱫ ᱦᱩᱭᱮᱱ ᱛᱟᱭᱟ ᱠᱚᱞᱮ ᱠᱟᱹᱴᱤ ᱠᱮᱫᱟᱭ ᱤᱱᱟᱹ ᱯᱚᱨᱮ ᱵᱟᱧ ᱨᱚᱲ ᱫᱟᱲᱮᱭᱟᱫᱟ ᱛᱟᱨᱯᱚᱨᱮ ᱢᱤᱫ ᱫᱷᱟᱣ ᱤᱧ ᱦᱟᱯᱮ ᱢᱤᱫ ᱫᱷᱟᱣ ᱤᱧ ᱢᱮᱥᱮᱡᱟᱭ ᱦᱟᱸᱜ ᱪᱮᱫ ᱞᱟᱹᱭ ᱮᱫᱟᱭ ᱦᱤᱡᱩᱜ ᱟᱭ ᱥᱮ ᱵᱟᱝᱟ ᱫᱚᱩᱥᱨᱟᱟᱹ ᱛᱮ ᱟᱨ
ᱚ ᱦᱳᱭ ᱢᱟᱱᱮ ᱵᱷᱟᱜᱤ
ᱟᱸᱻ ᱯᱩᱨᱟᱹᱴᱟ ᱵᱟᱞᱤᱧ ᱨᱚᱯᱚᱨ ᱯᱩᱨᱟᱹᱣ ᱞᱮᱱ ᱜᱮᱭᱟ ᱠᱟᱹᱴᱤᱡ ᱟᱹᱰᱤ ᱛᱟᱨᱟ ᱨᱮᱜᱮ ᱪᱟ
ᱤᱧᱦᱚᱸ ᱥᱮᱛᱟᱜ ᱵᱮᱲᱟ ᱢᱤᱫ ᱦᱚᱲ ᱥᱟᱞᱟᱜ ᱫᱚ ᱢᱤᱫᱴᱟᱝ ᱜᱚᱝᱠᱮ ᱦᱚᱲ ᱥᱟᱞᱟᱜ ᱛᱟᱞᱟ ᱛᱟᱞᱟ ᱨᱮᱜᱮᱧ ᱨᱚᱲᱱᱟ ᱟᱨ ᱪᱮᱫ ᱟᱡ ᱟᱡ ᱛᱮᱜᱮ ᱪᱮᱫ ᱛᱟᱨ ᱮᱱᱟ ᱦᱮᱸ
ᱦᱩᱸ
ᱟᱡ ᱟᱡ ᱛᱮᱜᱮ ᱠᱟᱴᱤ ᱮᱱᱟ ᱟᱛᱮ
ᱦᱩᱸ ᱱᱚᱝᱠᱟ ᱟᱡ ᱟᱡᱛᱮ ᱠᱟᱴᱟᱣᱮᱱᱟ ᱡᱚᱠᱷᱚᱱ ᱱᱤᱧ ᱟᱫᱚ ᱪᱮᱫ ᱠᱚᱱᱚ ᱡᱟᱸᱦᱱᱟᱜ ᱠᱷᱟᱨᱟᱯ ᱦᱩᱭᱮᱱᱟ ᱥᱮ ᱥᱮ ᱡᱟᱦᱟᱸᱭ ᱠᱚ ᱠᱟᱹᱴᱤ ᱠᱮᱫᱟ ᱟᱡ ᱜᱮ ᱱᱤᱡᱮ ᱫᱚᱦᱚ ᱠᱮᱫᱟᱭ
ᱦᱳᱭ ᱟᱫᱚ ᱞᱤᱧ ᱞᱟᱹᱭᱫᱟ ᱦᱳᱭ ᱯᱚᱨᱮᱛᱮ ᱱᱟᱯᱟᱭ ᱛᱮ ᱨᱚᱯᱚᱲ ᱦᱩᱭᱩᱜᱼᱟ
ᱦᱩᱸ ᱚᱰᱮᱛᱮ ᱱᱟᱯᱟᱭ ᱛᱮ ᱨᱚᱲ ᱦᱩᱭᱩᱜᱼᱟ
ᱦᱩᱸ
ᱟᱨ ᱫᱚ ᱱᱚᱝᱠᱟ ᱜᱮ ᱛᱟᱦᱚᱞᱮ ᱜᱤᱫᱽᱨᱟᱹ ᱠᱚ ᱚᱠᱟ ᱪᱟᱵᱟᱭᱱᱟ ᱠᱚᱜᱭᱟ ᱥᱮ ᱨᱩᱢ ᱠᱚᱨᱮ ᱵᱟᱨᱮ ᱠᱚ ᱪᱟᱞᱟᱣ ᱠᱟᱱᱟ ᱫᱟᱬᱟᱱ ᱠᱚ ᱜᱤᱫᱽᱨᱟᱹ ᱠᱚ
ᱜᱤᱫᱽᱨᱟᱹ ᱠᱚ
ᱦᱳᱭ
ᱦᱳᱭ ᱜᱤᱫᱽᱨᱟᱹ ᱠᱚᱫᱚ ᱱᱤᱛᱚᱜ ᱫᱚ ᱵᱟᱦᱨᱮ ᱥᱮᱫ ᱫᱟᱬᱟᱱ ᱠᱚ ᱪᱟᱞᱟᱣ ᱠᱟᱱᱟ ᱤᱧ ᱫᱚ ᱱᱤᱭᱟᱹ ᱱᱤᱭᱟᱹ ᱠᱷᱟᱹᱛᱤᱨ ᱜᱮ ᱢᱤᱫᱴᱟᱝ ᱱᱤᱪᱚᱞ ᱨᱩᱢ ᱨᱮ ᱢᱤᱱᱟᱹᱧᱟ ᱴᱷᱤᱠᱜᱮᱭᱟ ᱚᱠᱚᱭ ᱦᱚᱸ ᱵᱟᱹᱱᱩᱜ ᱠᱚᱣᱟ
ᱦᱩᱸ ᱛᱟᱦᱞᱮ ᱚᱱᱟ ᱤᱭᱟᱹ ᱡᱮᱢᱚᱱ ᱨᱮᱹᱞ ᱮᱴᱮᱥᱚᱱ ᱥᱮᱱ ᱟᱫᱚ ᱛᱤᱱᱟᱹᱜ ᱫᱤᱱ ᱵᱟᱢ ᱪᱟᱞᱟᱣ ᱟᱠᱟᱱᱟ ᱱᱚᱛᱮ ᱫᱟᱬᱟ ᱵᱟᱲᱟ ᱠᱚ ᱯᱟᱞᱮᱫ
ᱥᱟᱹᱨᱤ ᱜᱚᱞᱛᱮ ᱤᱧ ᱡᱟᱦᱟᱸ ᱛᱤᱥᱚᱜ ᱠᱷᱚᱱᱜᱮ ᱚᱲᱟᱜ ᱨᱤᱧ ᱦᱮᱡ ᱮᱱᱟ ᱥᱮ ᱦᱮᱡ ᱚᱲᱟᱜ ᱠᱷᱚᱱᱤᱧ ᱦᱮᱡ ᱟᱠᱟᱱᱟ ᱥᱮ ᱻ
ᱦᱩᱸ
ᱤᱧ ᱞᱟᱹᱭ ᱫᱟᱲᱮᱭᱟᱜᱢᱟᱹᱧ ᱫᱚᱨᱠᱟᱨ ᱪᱷᱟᱲᱟ ᱢᱟᱱᱮ ᱠᱚᱞᱡᱽ ᱠᱷᱚᱱ ᱦᱳᱥᱴᱮᱞ ᱦᱳᱥᱴᱮᱞ ᱠᱷᱚᱱ ᱠᱚᱞᱮᱡᱽ ᱚᱱᱟᱜᱤᱧ ᱪᱟᱞᱟᱣ ᱟᱠᱟᱱᱟ ᱵᱟᱝᱠᱷᱟᱱ ᱤᱧ ᱦᱮᱡ ᱠᱟᱱᱟᱧ ᱩᱭ ᱟᱱ ᱜᱮᱭᱟ ᱢᱚᱱᱮ ᱦᱚ ᱯᱚᱱᱨᱚ ᱠᱩᱲᱤ ᱫᱤᱱ ᱫᱚ
ᱦᱩᱸ ᱦᱩᱸ
ᱢᱤᱫ ᱫᱤᱱ ᱦᱚᱸ ᱵᱟᱦᱨᱮ ᱨᱮ ᱵᱟᱹᱫᱬᱟᱱ ᱵᱟᱹᱧ ᱪᱟᱞᱟᱣ ᱟᱠᱟᱱᱟ
ᱦᱩᱸ ᱟᱪᱪᱷᱟ ᱢᱚᱱᱮ ᱢᱤᱫ ᱡᱷᱟᱣ ᱪᱟᱞᱟᱣ ᱦᱩᱭᱮᱱᱟ ᱱᱚᱝᱠᱟ ᱜᱮ ᱡᱟᱯᱟ ᱛᱮᱜᱮ ᱫᱮᱠᱷᱟ ᱦᱩᱭᱱᱟ ᱚᱠᱟ ᱪᱟᱞᱟᱣ ᱛᱮᱦᱚᱸ ᱵᱟᱝ ᱜᱟᱱ ᱞᱮᱱᱟ ᱚᱠᱟ ᱥᱚᱢᱚᱭ ᱚᱴᱠᱮᱴᱚᱬᱮ ᱵᱮᱯᱟᱨ ᱠᱷᱟᱹᱛᱤᱨ
ᱦᱮᱸ
ᱱᱤᱛᱚᱱ ᱦᱚᱸ ᱵᱟᱝ ᱦᱩᱭ ᱞᱮᱱᱟ
ᱚᱱᱟ ᱜᱮᱛᱚ
ᱥᱩᱫᱩ ᱚᱱᱟ ᱧᱮᱯᱮᱞ ᱫᱚ ᱦᱩᱭᱱᱟ ᱚᱸᱰᱮ ᱜᱮ ᱚᱱᱟ ᱡᱮᱢᱚᱱ ᱨᱮᱞ ᱮᱥᱴᱮᱥᱚᱱ ᱨᱮ ᱧᱮ ᱯᱮᱞ ᱦᱩᱭᱱᱟ ᱮᱴᱟᱜᱟ ᱨᱩᱢ ᱠᱚᱦᱚᱸ ᱧᱮᱞ ᱟᱹᱜᱩ ᱵᱟᱝ ᱦᱩᱭ ᱞᱮᱱᱟ ᱟᱫᱚ ᱥᱚᱢᱚᱭ ᱨᱮᱱᱟᱜ ᱠᱷᱩᱵ ᱠᱟᱹᱞᱛᱤ ᱛᱟᱦᱮᱸ ᱞᱮᱱᱟ ᱛᱚ ᱚᱱᱟ ᱠᱷᱟᱹᱛᱤᱨ ᱜᱮ ᱵᱟᱝ ᱥᱮᱴᱮᱨ ᱫᱟᱲᱟ ᱦᱩᱭᱱᱟ
ᱠᱟᱯᱟ ᱠᱟᱞᱚᱢ ᱱᱷᱟᱜ ᱦᱤᱡᱩᱜ ᱵᱤᱱ ᱟᱹᱵᱤᱱ ᱵᱩᱡᱷᱟᱹᱣ ᱠᱮᱭᱟ ᱵᱤᱱ ᱱᱚᱰᱮ ᱟᱞᱮᱭᱟᱜ ᱤᱭᱮᱨᱮ ᱠᱚᱞᱮᱡᱽ ᱨᱮ ᱯᱷᱮᱥᱴ ᱦᱩᱭᱩᱜ ᱟ ᱱᱷᱟᱜ ᱩᱱ ᱥᱚᱢᱚᱭ ᱱᱷᱟᱜ ᱦᱚᱦᱚᱵᱤᱱᱟᱭ ᱴᱷᱤᱠ ᱜᱮᱭᱟ ᱨᱟᱹᱥᱠᱟᱹᱭᱟᱵᱤᱱ ᱥᱟᱹᱨᱤᱜᱮ ᱨᱟᱹᱥᱠᱟᱹ ᱨᱟᱹᱥᱠᱟᱹ ᱫᱚ ᱨᱟᱹᱥᱠᱟᱹ ᱧᱟᱢᱟᱵᱤᱱ
ᱦᱮᱸ ᱨᱟᱹᱥᱠᱟᱹ ᱫᱚ ᱨᱟᱹᱥᱠᱟᱹ ᱦᱩᱭᱩᱜ ᱟ ᱛᱟᱦ ᱟᱵᱤᱱ ᱡᱩᱫᱤ ᱵᱤᱱ ᱦᱚᱣᱟᱞᱤᱧᱟ ᱛᱟᱦᱞᱮ ᱱᱤᱥᱪᱚᱭ ᱞᱤᱧ ᱪᱟᱞᱟᱜ ᱜᱮᱭᱟ ᱵᱟᱞᱤᱧ ᱪᱟᱞᱟᱜ-ᱟ ᱠᱤ ᱠᱤ ᱦᱩᱭᱩᱜ-ᱟ ᱱᱚᱣᱟ ᱠᱤ
ᱛᱚ ᱮᱠᱫᱚᱢ ᱟᱵᱤᱱ ᱵᱩᱫᱽᱫᱷᱮᱥᱥᱚᱨ ᱛᱟᱠᱤᱱ ᱠᱩᱞᱤ ᱠᱤᱱ ᱵᱤᱱ ᱪᱮᱫ ᱞᱮᱠᱟ ᱠᱤᱱ ᱨᱟᱹᱥᱠᱟᱹ ᱠᱟᱜᱼᱟ ᱱᱤᱭᱟᱹ ᱫᱷᱟᱣ
ᱦᱩᱸ ᱦᱩᱸ
ᱟᱫᱚ ᱟᱵᱤᱱᱟᱜ ᱩᱱ ᱥᱚᱢᱚᱭ ᱯᱚᱨᱤᱠᱷᱟ ᱠᱚ ᱦᱩᱭᱩᱜ ᱟ ᱥᱮ ᱪᱮᱫ ᱚᱱᱟᱜ ᱜᱮ ᱢᱤᱫᱴᱟᱝ ᱵᱚᱛᱚᱨ ᱨᱮᱱᱟᱜ ᱫᱚ
ᱚᱱᱟ ᱫᱚ ᱧᱮᱞ ᱦᱩᱭᱩᱜᱼᱟ ᱦᱩᱭᱩᱜ ᱵᱟᱝ ᱦᱩᱭᱩᱜᱼᱟ ᱟᱹᱵᱤᱱ ᱢᱚᱴᱟᱢᱩᱴᱤ ᱡᱟᱱᱟᱣ ᱵᱤᱱ ᱛᱚ
ᱦᱩᱸ
ᱚᱱᱟ ᱫᱚ ᱧᱮᱞ ᱦᱩᱭᱩᱜᱼᱟ
ᱦᱳᱭ
ᱛᱮᱦᱮᱧ ᱞᱤᱧ ᱧᱮᱞᱮᱫ ᱛᱟᱦᱮᱸᱫ ᱡᱮ ᱚᱱᱟ ᱠᱷᱟᱛᱤᱨ ᱞᱤᱧ ᱪᱟᱞᱟᱣ ᱞᱮᱱᱟ ᱠᱚᱞᱮᱡ ᱥᱟᱢᱟᱝ ᱥᱮᱫ ᱠᱟᱛᱮ ᱯᱟᱨᱚᱢ ᱦᱩᱭᱱᱟ ᱡᱚᱠᱷᱚᱱ ᱱᱟᱣᱟ ᱜᱤᱫᱽᱨᱟᱹ ᱮᱰᱢᱤᱥᱚᱱ ᱮᱱᱟ ᱵᱤᱴᱤ ᱟᱛᱮ ᱫᱟᱨᱮ ᱠᱚ ᱮᱢ ᱠᱟᱜ ᱠᱚᱣᱟ ᱪᱟᱨᱟ ᱫᱟᱨᱮ
ᱚ ᱟᱫᱚ ᱚᱠᱟᱨᱮ ᱨᱚᱦᱚᱭ ᱠᱷᱟᱛᱤᱨ ᱚᱲᱟᱜ ᱨᱮ ᱟᱠᱚ ᱚᱲᱟᱜ ᱨᱮᱥᱮ ᱠᱚᱞᱮᱡᱽ ᱨᱮ?
ᱢᱚᱱᱮ ᱦᱚᱭ ᱚᱲᱟᱜ ᱨᱮ ᱨᱚᱦᱚᱭ ᱠᱷᱟᱹᱛᱤᱨ ᱜᱮ ᱠᱚ ᱮᱢ ᱠᱟᱜ ᱠᱚᱣᱟ ᱛᱟᱦᱚᱞᱮ ᱚᱠᱟ ᱠᱷᱟᱹᱛᱤᱨ ᱠᱚ ᱮᱢᱟ ᱠᱚᱣᱟ ᱛᱤᱱᱟᱹᱜ ᱜᱟᱱ ᱜᱤᱫᱽᱨᱟᱹ ᱠᱚ ᱮᱰᱢᱤᱥᱚᱱ ᱟᱠᱟᱱᱟᱹ ᱠᱚᱞᱮᱡᱽ ᱨᱮ ᱡᱷᱚᱛᱚ ᱜᱤᱫᱽᱨᱟᱹ ᱠᱚ ᱮᱢ ᱠᱟᱜ ᱠᱚᱣᱟ ᱛᱮᱦᱮᱧ ᱜᱮᱞᱤᱧ ᱧᱮᱞ ᱠᱮᱫᱼᱟ ᱝᱠᱟ ᱟᱹᱰᱤ ᱱᱟᱯᱟᱭ ᱛᱚ ᱱᱚᱣᱟ ᱡᱟᱦᱟᱸ ᱡᱮ ᱠᱚ ᱠᱚᱨᱟᱣ ᱠᱟᱫᱟ ᱱᱚᱣᱟ ᱫᱚ ᱟᱹᱰᱤ ᱱᱟᱯᱟᱭ ᱠᱚ ᱠᱚᱨᱟᱣ ᱠᱟᱫᱟ
ᱩᱰᱤ ᱱᱟᱯᱟᱭ ᱱᱤᱭᱟᱹ ᱱᱤᱭᱟᱹᱴᱟᱜ ᱫᱚ ᱩᱰᱤ ᱱᱟᱯᱟᱭ ᱠᱚ ᱠᱚᱨᱟᱣᱫᱟ ᱢᱤᱫᱴᱟᱝ ᱜᱤᱫᱽᱨᱟᱹ ᱠᱚᱞᱮᱡᱽ ᱨᱮ ᱵᱷᱚᱨᱛᱤᱟᱭ ᱩᱱᱤ ᱞᱟᱹᱜᱤᱫ ᱢᱤᱫᱴᱟᱝ ᱫᱟᱨᱮ ᱨᱚᱦᱚᱭ ᱢᱟᱱᱮ ᱱᱤᱭᱟᱹ ᱞᱮᱱᱠᱷᱟᱱ ᱟᱵᱚᱣᱟᱜ ᱡᱮ ᱱᱤᱭᱟᱹ ᱡᱮ ᱪᱟᱞᱟᱜ ᱠᱟᱱᱟ ᱚᱱᱟ ᱟᱵᱚᱣᱟᱜ ᱫᱷᱟᱹᱨ ᱛᱤ ᱞᱚᱞᱚᱜ ᱠᱟᱱ ᱛᱟᱵᱚᱱᱟ ᱦᱮᱸ?
ᱦᱩᱸ ᱦᱩᱸ
ᱚᱱᱟᱴᱟᱜ ᱡᱟᱭ ᱦᱳᱠ ᱠᱟᱹᱴᱤᱡ ᱨᱮᱦᱚᱸ ᱠᱚᱢ ᱧᱚᱜᱚᱜᱼᱟ ᱪᱮᱥᱴᱟᱭ ᱦᱩᱭᱩᱜ ᱠᱟᱱᱟ ᱪᱮᱥᱴᱟᱭᱮ ᱟᱠᱚ ᱟᱨ ᱪᱮᱫ ᱨᱤᱠᱟᱹᱭᱮᱜ ᱟᱠᱚ ᱟᱨ ᱪᱮᱫ ᱱᱤᱝᱠᱟᱹ ᱱᱤ ᱨᱤᱠᱟᱹ ᱨᱤᱠᱟᱹ ᱛᱮᱜᱮ ᱛᱚ ᱢᱤᱫ ᱫᱤᱱ ᱡᱤᱛᱠᱟᱹᱨ ᱵᱚᱱ ᱧᱟᱢᱟ ᱥᱮ ᱪᱮᱫ?
ᱦᱩᱸ ᱴᱷᱤᱠ ᱜᱮᱭᱟ ᱛᱟᱦᱞᱮ ᱥᱚᱢᱚᱭ ᱠᱚᱦᱚᱸ ᱟᱹᱰᱤ ᱠᱚᱢ ᱜᱮᱭᱟ ᱟᱫᱚ
ᱠᱚᱢ ᱜᱮᱭᱟ
ᱦᱩᱸ
ᱴᱷᱤᱠ ᱜᱮᱭᱟ ᱛᱚᱵᱮ ᱦᱮᱸ
ᱢᱟ ᱴᱷᱤᱠ ᱜᱮᱭᱟ ᱛᱚᱵᱮ ᱢᱟ